ᱮᱢ ᱧᱟᱢᱚᱜ ᱠᱟᱱᱟ?
ᱦᱮᱸ ᱟᱸᱡᱚᱢ ᱫᱟᱹᱧ ᱤᱧ ᱞᱟᱹᱭ ᱫᱟᱹᱧ ᱟᱹᱣᱨᱤᱢ ᱥᱟᱵᱟ ᱡᱟᱹᱱᱤᱡ ᱠᱷᱟᱱ ᱾
ᱚ ᱢᱟᱱᱮ ᱨᱤᱥᱤᱯ ᱫᱚ ᱨᱤᱥᱤᱯ ᱾ ᱠᱟᱜ ᱛᱟᱦᱮᱱᱟ ᱟᱫᱚ ᱯᱨᱚᱥᱮᱥᱤᱝ ᱪᱟᱹᱞᱩᱜ ᱠᱟᱱ ᱛᱟᱦᱮᱱᱟ ᱛᱟᱞᱦᱮ ᱢᱟᱱᱮ ᱤᱭᱟᱹ ᱛᱤᱱᱟᱹᱜ ᱯᱷᱳᱱ ᱨᱤᱥᱤᱵ ᱠᱟᱱᱟ ᱥᱮ ᱚᱱᱟ ᱵᱟᱝ ᱵᱩᱡᱩᱜ ᱠᱟᱱ ᱛᱟᱦᱮᱱᱟ ᱚᱱᱟᱛᱮ ᱾
ᱛᱷᱤᱨ ᱠᱟᱱ ᱛᱟᱦᱮᱱᱟ ᱾
ᱦᱳᱭ ᱛᱚ ᱾
ᱛᱤᱱ ᱛᱤᱱᱟᱜ ᱛᱤᱱᱟᱹᱜ ᱜᱟᱱ ᱢᱳᱴ ᱼᱼ ᱢᱚᱴᱟ ᱢᱩᱴᱤ ᱯᱮᱢᱮᱱᱴ ᱵᱚᱞ ᱠᱟᱜ ᱢᱮ ᱱᱤᱭᱟᱹ ᱨᱮ ᱾
ᱤᱧ ᱫᱚ ᱱᱮᱜ ᱤᱧ ᱠᱟᱹᱢᱤᱧ ᱮᱦᱚᱵ ᱠᱟᱫᱟ ᱩᱱᱟᱹᱜ ᱫᱤᱱ ᱫᱚ ᱵᱟᱹᱧ ᱠᱟᱹᱢᱤ ᱠᱟᱫ ᱛᱟᱦᱮᱸᱫ ᱾ ᱛᱚ ᱦᱚᱞᱟ ᱥᱮ ᱢᱟᱫᱷᱮᱨ ᱤᱭᱟᱹ ᱫᱚᱧ ᱮᱢ ᱠᱟᱫ ᱛᱤᱧᱟ ᱾ ᱟᱫᱚ ᱯᱨᱚᱥᱮ-ᱯᱨᱚᱥᱮᱥᱤᱝᱚᱜᱼᱟ ᱛᱚ?
ᱦᱮᱸ ᱦᱮᱸ ᱾
ᱯᱚᱨᱮ ᱵᱷᱮᱨᱤᱯᱷᱤᱠᱮᱥᱚᱱ ᱪᱮᱫ ᱥᱮ ᱪᱤᱠᱟᱹᱭᱟᱠᱚ ᱮᱠᱟᱣᱩᱱᱴ ᱵᱷᱮᱨᱤᱯᱷᱤᱠᱮᱥᱚᱱ ᱛᱟᱯᱚᱨᱮ ᱛᱚ ᱼᱼ ᱠᱳᱞ ᱟᱠᱚ ᱟᱹᱣᱨᱤ ᱠᱚ ᱠᱳᱞ ᱟᱧᱟᱹ ᱾
ᱤᱧ ᱢᱟ ᱱᱤᱭᱟᱹ ᱢᱟ ᱱᱤᱭᱟᱹ ᱥᱚᱢᱚᱱᱫᱷᱚ ᱵᱟᱲᱟᱭ ᱵᱟᱹᱧ ᱵᱟᱲᱟᱭ ᱠᱟᱱ ᱛᱟᱦᱮ ᱟᱞᱮ ᱢᱮᱥ ᱨᱮᱜᱮ ᱚᱠᱟ ᱞᱮᱠᱟ ᱢᱤᱫ ᱫᱤᱱ ᱠᱚ ᱞᱟᱹᱭᱟᱹᱧᱟ ᱠᱟᱱᱟ ᱤᱧ ᱫᱚ ᱤᱧ ᱫᱚ ᱛᱟᱞᱦᱮ ᱵᱟᱹᱧ ᱠᱚᱨᱟᱣᱟ ᱮᱠᱟᱣᱩᱴ ᱯᱚᱨᱮ ᱧᱚᱜ ᱼᱼ ᱠᱚᱨᱟᱣ ᱠᱷᱟᱡ ᱠᱚᱨᱟᱣ ᱦᱩᱭᱩᱜ-ᱟ ᱠᱷᱟᱡ ᱧᱮᱞ ᱦᱩᱭᱩᱜᱼᱟ ᱾ ᱛᱟᱨᱯᱚᱨᱮ ᱛᱟᱦᱞᱮ ᱢᱤᱫᱤᱱ ᱢᱤᱫᱴᱟᱝ ᱜᱟᱛᱮ ᱜᱤᱫᱽᱨᱟᱹᱭ ᱢᱤᱛᱟᱹᱧ ᱠᱟᱱᱟ ᱟᱢᱟᱜ ᱮᱠᱟᱩᱱᱴ ᱫᱚ ᱛᱟᱦᱞᱮ ᱤᱢᱟᱹᱧ ᱢᱮ ᱛᱟᱦᱞᱮ ᱯᱷᱳᱱ ᱱᱟᱢᱵᱟᱨᱤᱧ ᱮᱢᱟᱫᱮᱭᱟ ᱩᱱᱤᱜᱮ ᱼᱼ ᱪᱤᱠᱟ ᱵᱟᱲᱟ ᱠᱟᱜᱪᱚ ᱜᱩᱜᱩᱞ ᱯᱷᱚᱨᱚᱢ ᱠᱚ ᱜᱩᱜᱩᱞ ᱯᱷᱨᱚᱢ ᱠᱚ ᱪᱤᱜ ᱠᱚᱭ ᱯᱷᱤᱞᱟᱯ ᱵᱟᱲᱟ ᱠᱮᱫᱟ ᱩᱱᱤᱜ ᱜᱮ ᱡᱚᱛᱚ ᱠᱤᱪᱷᱩᱭ ᱠᱚᱨᱟᱣ ᱟᱠᱟᱫᱟ ᱾
ᱚᱻ ᱟᱪᱪᱷᱟ ᱾
ᱤᱧ ᱫᱚ ᱚᱱᱟ ᱱᱤᱭᱮ ᱩᱱᱟᱜ ᱫᱚ ᱵᱟᱲᱟᱭ ᱦᱚᱸ ᱵᱟᱹᱧ ᱵᱟᱲᱟᱭ ᱠᱟᱱ ᱛᱟᱦᱮᱱᱟ ᱾
ᱚᱻ
ᱟᱯᱮ ᱢᱤᱥ ᱨᱮᱱ ᱠᱚ-ᱠᱚᱨᱟᱣ ᱵᱟᱲᱟᱭᱮᱜ ᱜᱮᱭᱟ ᱠᱚ ᱥᱮ ᱵᱟᱝ?
ᱦᱮᱸ ᱱᱚᱸᱰᱮ ᱫᱚ ᱵᱟᱝ ᱚᱱᱠᱟ ᱫᱚ ᱚᱠᱚᱭ ᱦᱚᱸ ᱵᱟᱠᱚ ᱠᱚᱨᱟᱣ ᱫᱟ ᱾
ᱟᱞᱮ ᱟᱞᱮᱤᱥ ᱟᱞᱮ ᱢᱤᱥᱨᱤ ᱫᱚᱢᱮ ᱠᱚ ᱠᱚᱨᱟᱣ ᱮᱫᱟᱹ
ᱚ ᱟᱞᱮ ᱫᱚ ᱤᱧᱜᱮ ᱡᱟᱧ ᱠᱚᱨᱟᱣᱫᱟ ᱟᱫᱚ ᱚᱱᱠᱟ ᱫᱚ ᱵᱟᱝ ᱠᱚ ᱠᱚᱨᱟᱣ ᱠᱟᱫᱟ ᱚᱠᱚᱭ ᱦᱚᱸ ᱟᱪᱷᱟ ᱟᱯᱮᱭᱟᱜ ᱦᱟᱞᱮ ᱜᱮ ᱤᱭᱟᱹ ᱡᱟᱹᱱᱤᱡ ᱯᱟᱨᱚᱢᱱᱟ ᱦᱟᱞᱮᱜᱮ ᱛᱚ ᱵᱟᱝ ᱦᱩᱭᱱᱟ ᱟᱹᱰᱤ ᱫᱤᱱ ᱜᱮ
ᱪᱮᱫ ᱟᱞᱮ ᱥᱚᱨᱦᱟᱭ
ᱦᱮᱸ ᱯᱳᱥ ᱵᱚᱸᱜᱟ ᱛᱚ ᱚ ᱟᱪᱷᱟ ᱟᱯᱮ ᱟᱯᱮ ᱥᱮᱱ ᱠᱚᱲᱟ ᱜᱤᱫᱟᱹᱨ ᱢᱟᱱᱮ ᱪᱮᱫ ᱥᱚᱨᱦᱟᱭ ᱨᱮ ᱮᱱᱮᱡ ᱜᱮᱭᱟ ᱥᱮ ᱫᱚᱱ ᱜᱮᱭᱟ ᱠᱚ ᱪᱮᱫᱮᱠᱟ ᱢᱟᱱᱮ
ᱤᱭᱟᱹ ᱤᱭᱟᱹ ᱥᱚᱨᱦᱟᱭ ᱨᱮ ᱼᱼ
ᱦᱮᱸ ᱾
ᱪᱤᱠᱟᱹᱭᱟᱠᱚᱢ ᱢᱮᱱ ᱫᱟ ᱫᱚᱱ ᱱᱟᱠᱚ
ᱦᱮᱸ ᱫᱚᱱ
ᱚ ᱤᱭᱟᱹ ᱪᱮᱫ ᱤᱭᱟᱹ ᱰᱟᱱᱴᱟ ᱥᱮᱫ ᱪᱮᱫ ᱪᱚᱠᱚ ᱠᱚ ᱢᱮᱱᱟ.
ᱚ ᱟᱫᱚ ᱚᱱᱟ ᱫᱚ ᱮᱠᱮᱱ ᱢᱟᱱᱮ ᱠᱚᱲᱟ ᱜᱤᱫᱟᱹᱨ ᱜᱮ ᱥᱮ ᱮᱸ ᱠᱩᱲᱤ ᱜᱤᱫᱟᱹᱨ ᱦᱚᱸᱠᱚ ᱤᱭᱟᱹ
ᱦᱮᱸ
ᱮᱠᱮᱱ ᱞᱟᱹᱭᱤᱫᱤᱧᱟ ᱠᱚᱲᱟ ᱜᱤᱫᱽᱟᱹᱨ ᱜᱮᱠᱚ ᱮᱱᱮᱡᱟ ᱚᱱᱠᱟ ᱥᱮ
ᱠᱚᱲᱟ ᱜᱤᱫᱽᱨᱟᱹ ᱜᱮ ᱥᱚᱨᱦᱟᱭ ᱥᱚᱨᱦᱟᱭ ᱠᱚᱨᱮ ᱫᱚ ᱠᱚᱲᱟ ᱜᱤᱫᱽᱨᱟᱹᱤᱧ ᱧᱮᱞ ᱟᱠᱟᱫ ᱠᱚᱣᱟ ᱟᱫᱚ ᱚᱠᱟᱴᱟᱜ ᱡᱟᱹ ᱠᱚ ᱢᱮᱱᱟ ᱚᱠᱟᱴᱟᱜ ᱰᱟᱱᱴᱟ ᱠᱚ ᱢᱮᱱᱟ ᱤᱧ ᱩᱱᱟᱹᱜ ᱫᱚ ᱵᱟᱹᱧ ᱵᱟᱲᱟᱭᱟ ᱟᱨ ᱢᱤᱫ ᱫᱷᱟᱣ ᱟᱞᱮ ᱯᱟᱥᱮ ᱟᱛᱧ ᱪᱟᱞᱟᱣ ᱞᱮᱱᱟ ᱤᱭᱟᱹ ᱠᱟᱨᱟᱢ ᱠᱟᱨᱟᱢ ᱚᱸᱰᱮ ᱜᱟᱛᱮ ᱚᱲᱟᱜ ᱛᱟᱦᱮᱸ ᱠᱟᱱᱟ ᱛᱟᱦᱚᱞᱮ ᱠᱟᱨᱟᱢ ᱟᱸᱡᱚᱢ
ᱦᱮᱸ
ᱚᱸᱰᱮ ᱫᱚ ᱠᱤᱱᱛᱩ ᱠᱩᱲᱤ ᱜᱤᱫᱽᱨᱟᱹ ᱚᱱᱟ ᱮᱱᱮᱡ ᱦᱚᱧ ᱧᱮᱞ ᱞᱮᱫ ᱠᱚᱣᱟ ᱥᱩᱫᱩ ᱠᱩᱲᱤ ᱜᱤᱫᱽᱨᱟᱹ ᱜᱮ ᱢᱟ ᱡᱟᱦᱟᱸᱭ ᱢᱟᱱᱮ ᱠᱟᱨᱟᱢ ᱠᱚ ᱠᱟᱨᱟᱢ ᱯᱟᱹᱴᱤ ᱠᱚ ᱟᱹᱜᱩᱞ ᱞᱮᱫ ᱠᱚᱣᱟ ᱮᱠᱷ ᱠᱩᱲᱤ ᱜᱤᱫᱽᱨᱟᱹ ᱠᱚ ᱛᱟᱦᱮᱸ ᱠᱟᱱᱟ ᱟᱨ ᱠᱩᱤᱤᱫᱽᱨᱟᱹ ᱠᱚ ᱫᱚᱮᱫ ᱛᱟᱦᱮᱱᱟ
ᱚ ᱫᱚ ᱟᱞᱮ ᱥᱮᱫ ᱫᱚ ᱠᱚᱲᱟ ᱜᱤᱫᱟᱹᱨ ᱠᱚ ᱫᱚᱱ ᱜᱮᱭᱟ ᱠᱟᱨᱟᱢ ᱫᱚ
ᱚ
ᱠᱩᱲᱤ ᱜᱤᱫᱽᱨᱟᱹᱨᱟᱹ ᱫᱚ ᱵᱟᱹᱧ ᱧᱮᱞ ᱟᱠᱟᱫ ᱠᱚᱣᱟ ᱦᱳᱭ ᱚᱱᱠᱟ ᱫᱚ
ᱤᱧᱦᱚᱸ ᱚᱱᱟ ᱠᱟᱨᱟᱢ ᱨᱮᱜᱮᱧ ᱧᱮᱞ ᱞᱮᱫ ᱠᱚᱣᱟ
ᱚ ᱟᱪᱷᱟ ᱟᱨ ᱛᱟᱦᱞᱮ ᱵᱟᱦᱟ ᱢᱟᱜ ᱢᱚᱬᱮ ᱫᱚ ᱦ
ᱦᱮᱸ ᱢᱟᱜ ᱢᱚᱬᱮ ᱫᱚ ᱟᱞᱮ ᱥᱮᱫ ᱫᱚ ᱱᱚᱛᱮ ᱫᱚ ᱵᱟᱝ ᱦᱩᱭᱩᱜᱼᱟ ᱵᱟᱦᱟ ᱜᱮ ᱦᱩ ᱢᱟᱜ ᱢᱚᱬᱮ ᱜᱟᱱ ᱛ ᱵᱟᱝ ᱚᱱᱮ ᱪᱮᱫ ᱪᱮᱫ ᱪᱮᱫ ᱠᱚ ᱢᱮᱱᱟ ᱚᱱᱟ ᱢᱟᱜᱽ ᱵᱚᱸᱜᱟ ᱫᱚ ᱦᱩᱭ ᱫᱚ ᱦᱩᱭᱩᱜᱼᱟ ᱵᱚᱸᱜᱟ ᱡᱟᱛᱨᱟ ᱥᱮ ᱪᱮᱫ ᱠᱚᱠᱚ ᱢᱮᱱᱟ ᱚᱱᱟ ᱢ ᱟᱸᱰᱟ ᱡᱟᱛᱨᱟ ᱞᱮᱠᱟ ᱪᱮᱫ ᱠᱚᱪᱚ ᱦᱩᱭᱩᱜᱼᱟ ᱟᱫᱚ ᱤᱭᱟᱹ ᱞᱮᱠᱟ ᱫᱚ ᱩᱱᱟᱹᱜ ᱤᱭᱟᱹᱛᱮᱫ ᱫᱚ ᱵᱟᱝ ᱦᱩᱭᱩᱜᱼᱟ ᱤᱭᱟᱹ ᱞᱮᱠᱟ ᱫᱚ ᱟᱯᱮ ᱥᱮᱫ ᱡᱮᱢᱚᱱ ᱪᱮᱫ ᱞᱮᱠᱟᱠᱟ ᱦᱩᱭᱩᱜᱼᱟ ᱚᱱᱠᱟ ᱫᱚ ᱱᱚᱛᱮ ᱫᱚ ᱚᱠᱚᱨᱠᱟ ᱢᱤᱫᱴᱟᱝ ᱛᱚᱨ ᱦᱚᱸ ᱵᱟᱹᱧ ᱟᱸᱡᱚᱢ ᱟᱠᱟᱫᱟ
ᱚ
ᱢᱟᱜ ᱢᱚᱬᱮ ᱛᱚ ᱤᱧᱚ ᱚᱱᱠᱟ ᱫᱚ ᱵᱟᱹᱧ ᱧ ᱞᱮᱫ ᱠᱮᱫ ᱢᱤᱫ ᱫᱷᱟᱣ ᱜᱮ ᱡᱩᱤ ᱧ ᱞᱮᱫᱟ ᱟᱹᱰᱤ ᱥᱮᱫᱟᱭ ᱨᱮ ᱚᱱᱟ ᱤᱭᱟᱹ ᱛᱟᱞ ᱰᱟᱝᱨᱟ ᱥᱮᱫ ᱨᱮᱜᱮ ᱜᱤᱫᱽᱨᱟᱹ ᱚᱲᱟᱜ ᱨᱮ ᱪᱟᱞᱟᱣ ᱦᱩᱭ ᱞᱮᱱᱟ ᱛᱚᱠᱷᱚᱱ ᱧᱮᱞ ᱦᱩᱭ ᱞᱮᱱᱟ
ᱢᱟᱱᱮ ᱟᱛ ᱨᱮ ᱥᱮ ᱚᱱᱠᱟᱟᱱᱮ ᱱᱮᱛᱟᱨ ᱫᱚ ᱵᱟᱡᱟᱨ ᱠᱚᱨᱮ ᱦᱚᱸᱠᱚ ᱠᱚᱨᱟᱣ ᱮᱟ ᱛᱚ
ᱵᱟᱝ ᱟᱞᱮ ᱫᱚᱚᱠᱷᱚᱱ ᱫᱚ ᱟᱹᱛᱩ ᱨᱮᱜᱞᱮ ᱪᱟᱞᱟᱣ ᱞᱮᱱᱟ
ᱚ
ᱛᱟᱞ ᱰᱟᱝᱜᱟ ᱠᱷᱚᱱᱚᱡ ᱞᱮᱸᱜᱟᱫᱛᱤ ᱯᱟᱥᱴᱟ ᱯᱟᱸᱪ ᱢᱩᱞ ᱨᱟᱥᱛᱟ ᱪᱟᱞᱟᱜᱼᱟ ᱚᱱᱟ ᱚᱱᱛᱮ ᱨᱮᱜᱮ ᱪᱮᱫ ᱟᱵᱚ ᱦᱚᱲ ᱚ ᱢᱤᱫᱴᱟᱝ ᱜᱟᱛᱮ ᱜᱤᱫᱽᱨᱟᱹ ᱚᱲᱟᱜ ᱛᱟᱦᱮᱸ ᱠᱟᱱ ᱛᱟᱭᱟ ᱟᱞᱮ ᱤᱭᱟᱹ ᱨᱮᱜᱮ ᱢᱤᱜ ᱫᱷᱟᱣ ᱛᱮ ᱯᱟᱲᱦᱟᱜ ᱠᱟᱱ ᱛᱟᱦᱮᱱᱟ ᱥᱠᱩᱞ ᱨᱮ ᱟᱫᱚ ᱱᱮᱣᱛᱟ ᱞᱮᱜ ᱞᱮᱭᱟ᱾ ᱛᱟᱞᱮ ᱛᱚᱠᱷᱚᱱ ᱪᱟᱞᱟᱣ ᱦᱩᱭ ᱞᱮᱱᱟ᱾ ᱟᱠᱷᱟᱡ ᱫᱚ ᱤᱧᱡᱩ ᱫᱚ ᱢᱟᱜ ᱢᱚᱬᱮ ᱨᱮᱫᱚ ᱩᱱᱟᱹᱜ ᱫᱚ ᱧᱮᱞᱚᱜ ᱵᱟ ᱦᱟᱱᱮ ᱢᱤᱜᱫᱷᱟᱣ ᱥᱮᱫᱟᱭ ᱨᱮᱱᱟᱜ ᱤᱭᱟᱹ ᱪᱟᱞᱟᱣ ᱦᱩᱭ ᱞᱮ ᱞᱟᱜᱟᱰᱤ᱾ ᱠᱚᱞᱮᱡᱽ ᱠᱷᱚᱰ ᱚᱱᱟ ᱦᱚᱸ ᱟᱹᱭᱩᱵ ᱟᱹᱭᱩᱵ ᱟᱹᱭᱩᱵ ᱵᱚᱞ ᱛᱮ ᱟᱹᱭᱩᱵ ᱵᱚᱞᱛᱮ ᱥᱩᱫᱩ ᱮᱱᱮᱡ ᱟᱨ ᱥᱤᱨᱤᱧ ᱛᱮᱜ ᱞᱮ ᱧᱮᱞ ᱧᱟᱢ ᱠᱟᱫᱟ ᱟᱨ ᱫᱟᱜ᱾ ᱛᱟᱦᱚᱞᱮ ᱪᱟᱞᱟᱣ ᱠᱟᱛᱮᱜ ᱦᱚᱸ ᱵᱮᱠᱟᱨ ᱠᱟᱱ ᱛᱟᱞᱮᱭᱟ ᱪᱟᱞᱟᱣ ᱠᱟᱛᱮᱜ ᱧᱮᱞ ᱟᱨ ᱚᱱᱟ ᱨᱩᱣᱟᱹᱲ ᱦᱮᱡ ᱤᱱᱟᱹᱜᱮ᱾
ᱚ
ᱥᱤᱞᱫᱟᱹ ᱯᱟᱛᱟ ᱫᱚ ᱵᱟᱢ ᱪᱟᱞᱟᱣ ᱵᱟᱲᱟ ᱠᱟᱱᱟ ᱟᱢᱫᱚ? ᱥᱤᱞᱫᱟᱹ ᱯᱟᱛᱟ ᱵᱟᱢ ᱪᱟᱞᱟᱣ ᱵᱟᱲᱟᱣ ᱟᱠᱟᱱᱟ?
ᱥᱤᱞᱫᱟᱹ ᱯᱟᱛᱟ ᱢᱟᱱᱮ ᱚᱱᱟ ᱡᱟᱦᱟᱸ ᱚᱲᱜᱚᱱᱫᱟ ᱚᱱᱟ?
ᱦᱮᱸ ᱚᱱᱟ ᱪᱮᱫ ᱫᱚ ᱫᱚᱢᱮ ᱞᱟᱹᱴᱩ ᱯᱟᱛᱟ ᱦᱩᱭᱩᱜᱼᱟ ᱵᱤᱡᱚᱭᱟ ᱨᱮᱥᱮ ᱪᱮᱫ ᱨᱮ
ᱦᱳᱭ ᱦᱳᱭ ᱚᱱᱟᱜᱮ ᱚᱬᱜᱚᱱᱫᱟ ᱚᱱᱟ ᱡᱟᱦᱟᱸ ᱯᱟᱴᱟᱵᱤᱱᱫᱟᱹ ᱡᱟᱦᱟᱸ ᱠᱚ ᱞᱟᱹᱭ ᱦᱮᱸ ᱤᱧ ᱫᱚ ᱮᱢᱱᱤ ᱯᱷᱟᱸᱠᱟ ᱴᱟᱭᱤᱢ ᱜᱤᱧ ᱪᱟᱞᱟᱣ ᱠᱟᱱᱟ ᱚᱝᱠᱟ ᱯᱟᱛᱟ ᱧᱮᱞ ᱦᱤᱥᱟᱹᱵᱽ ᱛᱮ ᱦᱳᱭ ᱚᱝᱠᱟ ᱫᱚ ᱵᱟᱹᱧ ᱪᱟᱞᱟᱣ ᱠᱟᱱᱟ᱾
ᱤᱧᱹᱦᱚᱸ ᱧᱮᱞ ᱫᱚ ᱵᱟᱹᱧ ᱧᱮᱞ ᱠᱟᱫᱟ ᱚᱱᱟ ᱫᱚ᱾
ᱚ ᱯᱟᱛᱟ ᱧᱮᱞ ᱦᱚᱸ ᱞᱟᱹᱠᱛᱤ ᱢᱮᱱᱟᱜᱼᱟ᱾
ᱦᱩᱸ ᱥᱮ ᱞᱟᱹᱠᱛᱤ ᱠᱟᱱ ᱜᱮᱭᱟ᱾ ᱮ ᱟᱫᱚ ᱚᱸᱰᱮ ᱫᱚ ᱦᱟᱸᱰᱤ ᱯᱟᱹᱣᱨᱟᱹ ᱡᱟᱹᱱᱤᱡ ᱫᱚᱢᱮ ᱠᱚ ᱟᱹᱠᱷᱨᱤᱧᱟ ᱥᱮ?
ᱮᱸ ᱦᱟᱸᱰᱤ ᱯᱟᱹᱣᱨᱟᱹ ᱵᱟᱹᱧ ᱞᱟᱹᱭ ᱫᱟᱲᱮᱜ ᱠᱟᱱᱟ᱾
ᱟᱸᱡᱚᱢ ᱟᱠᱟᱫᱟᱹᱧ ᱚᱱᱠᱟ, ᱟᱞᱮ ᱱᱚᱰᱮ ᱡᱟᱦᱟᱸ ᱡᱷᱟᱱᱴᱤ ᱯᱟᱛᱟ ᱦᱚᱞᱟ ᱢᱟᱸᱫᱷᱮᱨ ᱦᱩᱭᱱᱟ᱾
ᱦᱮᱸ
ᱚᱸᱰᱮ ᱫᱚ ᱦᱟᱸᱰᱤ ᱴᱟᱸᱰᱤ ᱮᱠᱫᱚᱢ ᱪᱮᱜ ᱦᱚᱸ ᱵᱟᱠᱚ ᱟᱹᱠᱷᱨᱤᱧ ᱪᱚ ᱠᱟᱜ ᱠᱚᱣᱟ ᱢᱟᱱᱮ ᱚᱱᱟᱢᱟ ᱤᱭᱟᱹ ᱢᱟᱡᱷᱤ ᱯᱟᱨᱜᱟᱱᱟ ᱢᱚᱦᱚᱞ ᱠᱷᱚᱡ ᱡᱟᱹᱱᱤᱡ ᱯᱩᱨᱟᱹ ᱥᱴᱤᱴ ᱠᱚ ᱯᱟᱞᱚᱱ ᱯᱟᱨᱚᱱ ᱵᱟᱵᱚᱱ ᱵᱟᱨᱚᱱ ᱞᱮᱜ ᱠᱚᱣᱟ ᱡᱮ ᱟᱺᱰᱤ ᱯᱟᱹᱨᱣᱟᱹ ᱟᱹᱠᱷᱨᱤᱧ ᱫᱚ ᱱᱤᱡ ᱵᱟᱝ ᱜᱟᱱᱚᱜᱼᱟ, ᱤᱧ ᱦᱚᱸ ᱵᱟᱹᱧ ᱪᱟᱞᱟᱣ ᱠᱟᱱᱟ ᱛᱚ ᱚᱱᱟ ᱥᱚᱴᱷᱤᱠ ᱠᱷᱚᱵᱚᱨ ᱵᱟᱹᱧ ᱵᱟᱲᱟᱭᱟ ᱤᱧ ᱥᱩᱫᱩ ᱚᱱᱟ ᱯᱳᱥᱴᱟᱨ ᱛᱮᱜ ᱤᱧ ᱧᱮᱞ ᱞᱮᱫᱟ ᱡᱮ ᱱᱚᱝᱠᱟ ᱠᱚ ᱢᱮᱱᱪᱚᱭ ᱫᱟ ᱡᱮ ᱦᱟᱸᱰᱤ ᱯᱟᱹᱣᱨᱟᱹ ᱟᱹᱠᱷᱨᱤᱧ ᱫᱚ ᱵᱟᱝ ᱜᱟᱱᱚᱜᱼᱟ᱾
ᱚ ᱚᱱᱟ ᱫᱚ ᱢᱤᱜᱴᱮᱱ ᱢᱟᱱᱮ ᱵᱷᱟᱜᱤ ᱢᱤᱜᱴᱮᱱ ᱤᱭᱟᱹ ᱠᱚ ᱤᱭᱟᱹᱣ ᱠᱟᱫᱟ, ᱵᱟᱠᱷᱟᱱ ᱯᱟᱛᱟ ᱪᱷᱟᱛᱟ ᱨᱮᱱᱟᱜ ᱦᱟᱸᱰᱤ ᱯᱟᱹᱣᱨᱟᱹ ᱧᱩ ᱠᱟᱛᱮᱜ ᱜᱤᱛᱤᱡ ᱠᱚᱜᱼᱟ ᱠᱚ ᱜᱤᱫᱽᱨᱟᱹ ᱠᱚ ᱦᱩᱰᱤᱧ ᱦᱩᱰᱤᱧ ᱜᱤᱫᱽᱨᱟᱹ ᱟᱫᱚ
ᱟᱯᱮ ᱟᱯᱮ ᱥᱮᱜ ᱚᱨᱠᱮᱥᱴᱟᱨ ᱦᱩᱭᱩᱜ ᱟᱥᱮ ᱵᱟᱝ?
ᱚᱨᱠᱮᱥᱴᱚᱨ ᱛᱚ ᱵᱟᱝ ᱦᱩᱭᱩᱜᱭᱼᱟ᱾
ᱩ
ᱟᱫᱚᱢ ᱞᱟ ᱟᱸ ᱞᱟᱦᱟ ᱛᱮᱫᱚ ᱫᱚᱢᱮ ᱦᱩᱭᱩᱜ ᱠᱟᱱ ᱛᱟᱦᱮᱸᱜ᱾ ᱫᱤᱭᱮ ᱱᱮᱛᱟᱨ ᱫᱚ ᱢᱟᱱᱮᱸ ᱠᱚᱢ ᱠᱟᱫᱟ ᱠᱚ ᱵᱚᱱᱫᱚ ᱞᱮᱠᱟᱜᱮ ᱢᱟᱱᱮ ᱵᱟᱝ ᱦᱩᱭᱩᱜ ᱠᱟᱱᱟ᱾
ᱚ ᱟᱨ ᱱᱚᱰᱮ ᱥᱩᱥᱱᱤ ᱯᱚᱛᱟ ᱫᱚ ᱦᱮᱡ ᱞᱟᱦᱟ ᱱᱚᱸᱰᱮ ᱢᱮᱥ ᱠᱷᱚᱡ ᱵᱟᱯᱮ ᱦᱮᱡ ᱵᱟᱲᱟᱣ ᱠᱟᱱᱟ ᱥᱩᱥᱱᱤ?
ᱥᱩᱥᱱᱤ ᱚᱱᱟ ᱫᱚ ᱚᱠᱟᱨᱮ?
ᱥᱩᱥᱩᱱᱤᱭᱟ ᱯᱟᱦᱟᱲ᱾
ᱚ ᱥᱩᱥᱩᱱᱤᱭᱟᱹ ᱯᱟᱦᱟ ᱚᱸ ᱵᱟ᱾ ᱮᱦᱮᱸᱜ ᱥᱩᱨ ᱨᱮ ᱛᱟᱦᱮᱸ ᱠᱟᱛᱮᱜ ᱦᱚᱸ ᱵᱟᱝ ᱧᱮᱞ ᱦᱩᱭ ᱠᱟᱱᱟ᱾
ᱦᱮᱸ ᱱᱚᱸᱰᱮ ᱟᱞᱮ ᱴᱷᱮᱜ ᱠᱷᱚᱡ ᱫᱚ ᱥᱩᱨ ᱜᱮᱭᱟ ᱛᱚᱸ ᱯᱟᱸᱪ ᱠᱤᱞᱳᱢᱤᱴᱟᱨ ᱜᱟᱱ ᱦᱩᱭᱩᱜᱼᱟ᱾ ᱟᱫᱚ ᱦᱩᱭᱩᱜᱼᱟ ᱢᱳᱴᱟᱢᱩᱴᱤ ᱯᱟᱛᱟ ᱦᱮᱸ ᱟᱞᱮ ᱚᱲᱟᱜ ᱠᱷᱚᱡ ᱯᱟᱸᱪ ᱠᱤᱞᱳᱢᱤᱴᱟᱨ ᱥᱩᱥᱩᱱᱤ ᱵᱩᱨᱩ, ᱡᱟᱦᱟᱸ ᱴᱮᱱ ᱛᱤᱸᱜᱩᱣ ᱠᱟᱱᱟ ᱚᱸᱰᱮ ᱠᱷᱚᱱ ᱦᱚᱸ ᱥᱩᱩᱱᱤ ᱵᱩᱨᱩ ᱧᱮᱞ ᱧᱟᱢᱚᱜ
ᱚᱻ ᱟᱪᱪᱷᱟ ᱟᱪᱪᱷᱟ ᱡᱩᱫᱤ ᱪᱟᱞᱟᱜ ᱦᱩᱭᱩᱜᱼᱟ ᱛᱟᱦᱚᱞᱮ᱾
ᱦᱮᱸ ᱱᱚᱜᱼᱚᱭ ᱦᱮᱡ ᱛᱤᱦᱤᱧ ᱜᱟᱯᱟ ᱤᱭᱟᱹ ᱤᱭᱟᱹ ᱫᱚ ᱪᱮᱜ ᱥᱚᱢᱚᱭ ᱠᱚ ᱦᱤᱡᱩᱜᱼᱟ? ᱵᱷᱳᱞᱮ ᱵᱟᱵᱟ ᱫᱚ ᱱᱤᱭᱟᱹ ᱥᱚᱢᱚᱭ ᱜᱮᱛᱚ ᱡᱟᱹᱱᱤᱡ᱾
ᱚᱸ ᱦᱮᱸ ᱚᱱᱮ ᱫᱤᱠᱩ ᱟᱜ ᱚᱱᱮ ᱫᱚ ᱤᱭᱟᱹ ᱵᱚᱦᱚᱜ ᱨᱮ ᱫᱟᱜ ᱠᱚ ᱫᱩᱞ ᱜᱮᱫᱚ ᱮ ᱦᱮᱸ ᱱᱚᱜᱼᱚᱭ ᱪᱮᱛ ᱦᱮᱸ ᱥᱟᱱ ᱵᱚᱸᱜᱟ ᱦᱮᱸ
ᱛᱤᱦᱤᱧ ᱜᱟᱯᱟ ᱛᱟᱦᱚᱞᱮ ᱦᱚᱜ ᱚᱱᱟ ᱥᱩᱢᱚᱭ ᱦᱚᱸ ᱥᱩᱥᱱᱤ ᱰᱮᱢ ᱵᱤᱥᱟᱞ ᱵᱷᱤᱲᱚᱜᱼᱟ ᱵᱤᱥᱟᱞ ᱱᱚᱰᱮ ᱫᱚ ᱚᱱᱟ ᱯᱟᱛᱟᱨᱮ ᱟᱨ ᱦᱚᱸᱜ ᱚᱱᱟ ᱵᱷᱳᱞᱮ ᱵᱟᱵᱟ ᱚᱱᱟ ᱫᱟᱜ ᱫᱩᱞ ᱨᱮ ᱫᱚᱢᱮ ᱠᱚ ᱦᱚᱲᱚᱜᱼᱟ ᱫᱚᱢᱮ ᱫᱟᱜ ᱤᱭᱟᱹ ᱠᱚ ᱤᱫᱤ ᱠᱚ ᱦᱤᱡᱩᱜᱼᱟ ᱛᱚ
ᱟᱨ ᱯᱟᱛᱟ ᱫᱚ ᱛᱤᱥ ᱯᱟᱛᱟ ᱫᱚ ᱛᱤᱥ ᱦᱩᱭᱩᱜ-ᱟ
ᱯᱟᱛᱟ ᱫᱚ ᱚᱱᱟ ᱪᱟᱹᱛ ᱵᱚᱸᱜᱟ ᱦᱩᱭᱮᱱ ᱦᱮᱸ ᱪᱟᱹᱛ ᱵᱚᱸᱜᱟ ᱡᱟᱹᱱᱤᱡ
ᱚ
ᱵᱷᱟᱞᱮ ᱦᱩᱭᱩᱜᱼᱟ ᱯᱩᱱ ᱢᱚᱬᱮ ᱫᱤᱱ ᱫᱷᱚᱨᱮ ᱯᱟᱛᱟ ᱫᱚ ᱤᱧ ᱦᱚᱸ ᱱᱟᱢᱮ ᱥᱩᱨ ᱨᱮ ᱤᱧ ᱫᱤᱱᱠᱟᱞᱚᱢ ᱠᱷᱚᱡ ᱦᱚᱞ ᱠᱟᱞᱚᱢ ᱤᱧ ᱧᱮᱞ ᱞᱮᱫᱟ ᱱᱮᱸᱥ ᱚᱢ ᱡᱼᱟ ᱫᱤᱱ ᱠᱟᱞᱚᱢ ᱦᱚᱸ ᱵᱟᱝ ᱧᱮᱞ ᱦᱩᱭ ᱟᱠᱟᱱᱟ ᱱᱮᱥ ᱦᱚᱸ ᱵᱟᱝ ᱛᱚ ᱢᱮᱥᱨᱮᱜᱤᱧ ᱛᱟᱦᱮᱸ ᱠᱟᱱᱟ ᱟᱫᱚ ᱦᱮᱸ ᱟᱫᱚᱧ ᱢᱮᱱᱟ ᱯᱟᱛᱟ ᱧᱮᱞ ᱞᱟᱹᱜᱤᱜ ᱠᱮ ᱟᱵᱟᱨ ᱭᱮ ᱪᱟᱞᱟᱜ ᱚᱸᱰᱮ ᱠᱷᱚᱡ ᱟᱵᱟᱨ ᱚᱲᱟᱜ ᱡᱟᱦᱟᱱᱟᱜ ᱫᱚᱨᱠᱟᱨ ᱴᱚᱨᱠᱟᱨ ᱡᱫᱤ ᱚᱲᱟᱜ ᱨᱮ ᱛᱟᱦᱮᱸ ᱠᱚᱜ ᱛᱟᱞᱮ ᱦᱳᱭᱛᱚᱧ ᱦᱮᱡ ᱠᱚᱜ ᱠᱷᱟᱡ ᱫᱚᱧ ᱦᱳᱭᱛᱚᱧ ᱧᱮᱞ ᱛᱟᱨᱟ ᱠᱮᱭᱟ ᱢᱮᱱᱛᱟᱞᱮ ᱯᱟᱛᱟ ᱦᱩᱭᱩᱜ ᱠᱟᱱᱟ ᱛᱟᱞᱮ ᱢᱤᱫ ᱫᱤᱱ ᱜᱟᱱ ᱧᱮᱞ ᱛᱟᱨᱟ ᱦᱩᱭ ᱞᱮᱱ ᱠᱷᱟᱡ ᱟᱠᱟ ᱨᱮ ᱚᱸᱰᱮ ᱢᱮᱥ ᱠᱚᱨᱮ ᱯᱟᱛᱟ ᱧᱮᱞ᱾ ᱚᱱᱟᱛᱮ ᱟᱫᱚ ᱵᱟᱹᱧ ᱦᱮᱡ ᱞᱮᱱᱟ ᱦᱜ ᱟᱵᱚ ᱡᱚᱠᱷᱚᱱ ᱢᱮᱥ ᱨᱮᱵᱚᱱ ᱛᱟᱦᱮᱸ ᱠᱟᱱ ᱛᱚᱠᱷᱚᱱ ᱦᱮᱡ ᱫᱚᱠᱜᱼᱟ ᱚᱸᱰᱮ ᱠᱷᱚᱱᱚᱡ ᱠᱤᱪᱷᱩ ᱜᱤᱫᱽᱨᱟᱹ ᱠᱚ ᱦᱮᱡ ᱞᱮᱱᱟ ᱟᱵᱚᱨᱮᱱ ᱡᱩᱱᱤᱭᱟᱨ ᱜᱤᱫᱽᱨᱟᱹ ᱟᱵᱚ ᱠᱷᱚᱱ ᱡᱩᱱᱤᱭᱟᱨ ᱵᱮᱪ ᱨᱮᱱ ᱜᱤᱫᱽᱨᱟᱹ ᱠᱚ ᱦᱮᱡ ᱞᱮᱱᱟ ᱯᱟᱛᱟ ᱧᱮᱞ ᱟᱫᱚ ᱩᱱᱠᱩ ᱫᱚ ᱤᱭᱟᱹ ᱦᱮᱡ ᱠᱟᱛᱮ ᱟᱵᱟᱨ ᱠᱚ ᱨᱩᱣᱟᱹᱲ ᱪᱟᱞᱟᱜᱼᱟ ᱥᱟᱞᱟ ᱚᱱᱟ ᱨᱩᱣᱟᱹᱲ ᱪᱟᱞᱟᱜ ᱵᱟᱥ ᱮᱠᱴᱩ ᱠᱚᱢ ᱧᱚᱜ ᱜᱮᱭᱟ
ᱢᱟᱱᱮ ᱡᱳᱜᱟᱡᱳᱜᱽ ᱠᱟᱹᱴᱤᱡ ᱠᱚᱢ ᱧᱚᱜ ᱜᱮᱭᱟ ᱥᱮ ᱪᱮᱫ
ᱦᱩᱸ ᱦᱮᱸ ᱢᱟᱱᱮ ᱟᱹᱭᱩᱵ ᱵᱮᱨ ᱢᱟᱱᱮ ᱥᱤᱧ ᱵᱮᱲᱟ ᱫᱚ ᱴᱷᱤᱠ ᱜᱮᱭᱟ ᱢᱟᱱᱮ ᱟᱭᱩᱵ ᱟᱹᱭᱩᱵ ᱵᱚᱞᱛᱮ ᱳᱭ ᱥᱚᱱᱫᱷᱮ ᱥᱮᱫ ᱛᱚᱠᱷᱚᱱ ᱫᱚ ᱵᱟᱥ ᱢᱟᱱᱮ ᱵᱟᱥ ᱮᱠᱴᱩ ᱠᱚᱢᱚᱜᱼᱟ ᱟᱨ ᱪᱟᱨᱴᱟ ᱥᱮᱫ ᱪᱟᱨᱴᱟ ᱥᱟᱲᱮ ᱪᱟ ᱴᱟ ᱥᱮᱫ ᱢᱤᱫᱴᱟᱝ ᱞᱟᱥ ᱵᱟᱥ ᱢᱮᱱᱟᱜᱼᱟ ᱟᱨ ᱵᱟᱝᱠᱷᱟᱱ ᱫᱚ ᱚᱱᱟ ᱤᱭᱟᱹ ᱦᱩᱭᱩᱜ ᱤᱭᱟᱹ ᱴᱮᱠᱟᱨ ᱢᱮᱱᱟᱜᱼᱟ ᱴᱮᱠᱟᱨ ᱛᱮ ᱪᱷᱟᱛᱱᱟ ᱦᱟᱹᱵᱤᱡ ᱪᱟᱞᱟᱜ ᱢᱮ ᱟᱨ ᱚᱱᱛᱮ ᱫᱚ ᱪᱷᱟᱛᱱᱟ ᱠᱷᱚᱡᱟᱜ ᱡᱟᱦᱟ ᱥᱮᱫ ᱪᱟᱞᱟᱜ ᱜᱮ ᱵᱟᱥ ᱠᱚᱫᱚ ᱛᱟᱦᱮᱱ ᱜᱮᱭᱟ
ᱦᱮ
ᱟᱯᱮᱭᱟᱜ ᱫᱚ ᱫᱟᱜ ᱠᱚ ᱞᱟᱜᱟᱣ ᱱᱟ ᱥᱮ ᱟᱹᱣᱨᱤ ᱠᱷᱮᱛ ᱠᱚᱨᱮ
ᱦᱮᱸ ᱜᱟᱯᱟ ᱢᱮᱭᱟᱝ ᱥᱮᱫ ᱠᱷᱚᱱ ᱜᱮ ᱮᱦᱚᱵ ᱞᱟᱹᱜᱤᱫ ᱞᱮ
ᱚ
ᱨᱚᱦᱚᱭ ᱫᱟᱜ ᱫᱚ ᱦᱮᱸ ᱦᱟᱱᱮ ᱨᱩᱦᱱᱤ ᱛᱟᱭᱚᱢ ᱛᱟᱭᱚᱢ ᱜᱮᱞᱮ ᱜᱤᱰᱤ ᱠᱟᱫᱟ ᱛᱟᱦᱚᱞᱮ ᱱᱤᱛᱚᱜ ᱫᱚ ᱦᱮᱸ ᱦᱟᱨᱟ ᱠᱟᱱᱟ
ᱟᱢᱵᱟᱵᱚᱛᱤ ᱫᱚ ᱪᱮᱫ ᱞᱮᱠᱟ ᱯᱮ ᱢᱟᱱᱟᱣᱟ ᱠᱮᱫᱟ ᱱᱮᱥ ᱫᱚ
ᱟᱢᱵᱟᱵᱚᱛᱤ ᱦᱮ ᱢᱟᱱᱟᱣ ᱦᱩᱭᱱᱟ ᱦᱮᱸ ᱵᱷᱟᱜᱤ ᱜᱮ
ᱠᱟᱱᱴᱷᱟᱲ ᱩᱞ ᱡᱷᱚᱛᱚ ᱜᱮ ᱛᱟᱦᱮᱸ ᱠᱟᱱᱟ
ᱠᱟᱱᱴᱷᱟᱲ ᱫᱚ ᱚᱠᱟᱨᱮᱯᱮ ᱧᱟᱢ ᱞᱮᱫᱟ ᱠᱤᱨᱤᱧ ᱟᱹᱜᱩ
ᱵᱟᱝ ᱠᱤᱨᱤᱧ ᱫᱚ ᱵᱟᱝ ᱟᱞᱮ ᱥᱮᱫ ᱫᱚ ᱫᱟᱨᱮ ᱢᱮᱱᱟᱜᱼᱟ ᱦᱳᱭ ᱚᱲᱟᱜ ᱨᱤᱧ ᱛᱟᱦᱮᱸ ᱠᱟᱱᱟ
ᱤᱧ ᱢᱟ ᱱᱮᱥ ᱢᱟ ᱠᱟᱱᱴᱷᱟᱲ ᱢᱟ ᱤᱧᱦᱚᱸ ᱠᱟᱱᱴᱷᱟᱲ ᱢᱟ ᱡᱚᱢ ᱵᱟᱹᱧ ᱡᱚᱢ ᱠᱟᱫᱟ ᱟᱞᱮ ᱥᱮᱫ ᱦᱚ ᱠᱟᱱᱴᱷᱟᱲ ᱫᱟᱨᱮ ᱟᱞᱮ ᱟᱛᱳ ᱨᱮᱜᱮ ᱫᱚᱢᱮ ᱢᱮᱱᱟᱜ ᱟ ᱟᱫᱚ ᱤᱧ ᱫᱚᱯᱚᱨᱮ ᱧᱚᱜ ᱤᱧ ᱦᱮᱡ ᱟᱢᱵᱟᱵᱚᱛᱤ ᱦᱚᱸ ᱚᱰᱮ ᱜᱤᱧ ᱛᱟᱦᱮᱸ ᱠᱟᱱᱟ ᱛᱟᱦᱚᱞᱮ ᱫᱚ ᱡᱚᱢ ᱴᱚᱢ ᱦᱚ ᱩᱞ ᱟᱛᱮᱜ ᱜᱮᱞᱮ ᱟᱢᱵᱟᱵᱛᱤᱭᱱᱟ
ᱚᱻ ᱦᱩᱸ
ᱴᱳᱴᱟᱞ ᱛᱤᱱᱟᱹᱜ ᱟᱯᱮ ᱢᱮᱥ ᱨᱮᱫᱚ ᱛᱤᱱ ᱦᱚᱲ ᱯᱮ ᱛᱟᱦᱮᱱᱟ
ᱴᱳᱴᱟᱞ ᱫᱚ ᱢᱚᱬᱮ ᱦᱚᱲ
ᱪᱮᱫ ᱢᱤᱫ ᱛᱟᱞᱟ ᱠᱟᱱᱟ ᱥᱮ ᱵᱟᱨ ᱛᱟᱞᱟ
ᱢᱤᱫ ᱛᱟᱞᱟ ᱠᱟᱱᱟ
ᱟᱵᱚ ᱮᱠᱮᱱ ᱦᱚᱲ ᱜᱤᱫᱽᱨᱟᱹ ᱜᱮ
ᱦᱮᱸ ᱦᱚᱲ ᱜᱤᱫᱽᱨᱟᱹ ᱜᱮ ᱢᱮᱱᱟᱜ ᱠᱚᱣᱟ᱾
ᱚ ᱮᱠᱮᱱ ᱟᱯᱮ ᱤᱭᱟᱹ ᱵᱤᱭᱮᱰ ᱯᱟᱴᱤ
ᱵᱤᱭᱮᱰ ᱯᱟᱴᱤ ᱛᱚ ᱵᱟᱝ ᱵᱤᱭᱮᱰ ᱫᱚ ᱤᱧᱜᱮ ᱢᱤᱱᱟᱹᱧᱟ ᱵᱤᱭᱮᱰ ᱵᱤᱯᱤᱭᱮᱰ ᱟᱹᱰᱤ ᱨᱚᱠᱚᱢ ᱠᱚ ᱢᱮᱱᱟᱜ ᱠᱚ ᱜᱮᱭᱟ᱾
ᱛᱟᱞᱮ ᱟᱵᱚ ᱠᱚᱨᱮᱱ ᱫᱚ ᱵᱟᱛ ᱵᱟᱹᱠᱤ ᱡᱚᱛᱚ ᱚᱲᱟᱜ ᱠᱚᱨᱮ ᱜᱮ ᱢᱮᱱᱟᱜ ᱠᱚᱣᱟ ᱮᱠᱷᱟᱱ ᱫᱚ ᱵᱟ ᱚᱠᱚᱭ ᱦᱚ ᱵᱟ ᱠᱚ ᱵᱟᱯᱞᱟᱣ ᱠᱟᱱᱟ ᱟᱫᱚ
ᱵᱟᱯᱞᱟ ᱠᱷᱚᱵᱚᱨ ᱫᱚ ᱚᱝᱠᱟ ᱫᱚ ᱵᱟᱝ ᱧᱟᱢ ᱦᱩᱭ ᱠᱟᱱᱟ ᱚᱲᱟᱜ ᱠᱚᱨᱮ ᱜᱮ ᱦᱮᱱᱟᱜ ᱟᱠᱚ ᱚᱲᱟᱜ ᱠᱚᱨᱮᱜ ᱠᱚ ᱠᱟᱹᱢᱤ ᱵᱟᱲᱟᱭ ᱫᱟᱠᱚ
ᱚ ᱛᱟᱦᱞᱮ ᱵᱷᱚᱡ ᱡᱟᱦᱟᱨᱮ ᱡᱚᱢ ᱵᱟᱝ ᱧᱟᱢᱚᱜ ᱠᱟᱱᱟ ᱛᱚ
ᱦᱮᱦᱮ ᱵᱷᱚᱡᱽ ᱧᱟᱢᱚᱜᱼᱟ ᱛᱤᱥ ᱱᱟᱜ ᱠᱷᱟᱱ᱾
ᱚᱱᱮ ᱚᱱᱟ ᱜᱮᱛᱚ,
ᱮ ᱟᱨ ᱛᱟᱦᱞᱮ ᱡᱚᱢ ᱧᱩ ᱠᱚᱫᱚ
ᱤᱧ ᱫᱚ ᱡᱚᱢ ᱠᱟᱹ ᱦᱮᱸ ᱡᱚᱢ ᱠᱟᱛᱮᱜ ᱜᱤᱧ ᱦᱮᱡᱱᱟ᱾
ᱚ ᱦᱳᱭᱛᱚ
ᱚᱭ ᱤᱭᱟᱹ ᱛᱤᱨᱮ ᱦᱟᱸᱜ ᱪᱟᱞᱟᱜ ᱦᱳᱭᱳᱜ ᱠᱟᱱᱟ ᱚᱱᱛᱮ ᱛᱚᱠᱷᱱ ᱞᱟᱦᱟᱨᱮ ᱛᱟᱠᱚᱱᱟ ᱞᱟᱦᱟ ᱨᱮ ᱱᱟᱥᱮ ᱱᱟᱦᱟᱜ ᱡᱚᱢ ᱠᱷᱟᱡ ᱡᱚᱢᱟᱭ ᱥᱮᱛᱟᱜ ᱨᱮ ᱦᱟᱞᱠᱟ ᱡᱚᱢ ᱦᱩᱭ ᱟᱠᱟᱱᱟ᱾
ᱚ, ᱦᱮᱸ ᱾
ᱟᱯᱮᱥᱮᱜ ᱟᱨ ᱟᱹᱛᱩ ᱠᱚᱨᱮ ᱛᱟᱦᱚᱞᱮ ᱟᱯᱮ ᱠᱚᱫᱚ ᱦᱟᱹᱠᱩ ᱠᱚᱫᱚ ᱵᱟᱠᱩ ᱥᱟᱵ ᱠᱚ ᱛᱟᱯᱮᱭᱟ?
ᱦᱟᱠᱩ ᱦᱮᱸ ᱥᱟᱵ ᱥᱟᱵ ᱥᱟᱯᱷ
ᱚᱸ ᱛᱤᱦᱤᱧ ᱜᱟᱯᱟ ᱫᱚ ᱟᱞᱮ ᱜᱟᱰᱟ ᱨᱮᱦᱚᱸ ᱫᱟᱜ ᱟᱹᱛᱩᱜ ᱠᱟᱱᱛᱮ ᱦᱟᱹᱠᱩ ᱠᱚ ᱥᱟᱵ ᱵᱟᱲᱟᱭᱮᱜ ᱠᱚᱣᱟ ᱵᱷᱟᱞᱮ ᱜᱮ᱾
ᱚᱸ ᱾ ᱟᱞᱮ ᱥᱮᱜ ᱫᱚ ᱚᱝᱠᱟᱱ ᱢᱟᱨᱟᱝ ᱜᱟᱰᱟ ᱫᱚ ᱵᱟᱹᱱᱩᱜ ᱟᱜ ᱛᱚ ᱚᱝᱠᱟ ᱟᱞᱮ ᱢᱟᱨᱟᱝ ᱦᱟᱹᱠᱩ ᱫᱚ ᱵᱟᱹᱱᱩᱜ ᱠᱚᱣᱟ᱾ ᱮ ᱠᱟᱹᱴᱤᱡ ᱦᱟᱹᱠᱩ,
ᱴᱚᱨᱚᱰᱟᱝ ᱠᱚᱫᱚ ᱠᱚ ᱚᱰᱟᱣᱟ ᱥᱮ ᱵᱟᱝ ᱟᱯᱮᱥᱮᱡ ᱫᱚ?
ᱴᱚᱨᱚᱰᱟᱝ ᱱᱮᱛᱟᱨ ᱫᱚ ᱵᱟᱠᱚ ᱚᱰᱟᱣ ᱫᱟ ᱟᱹᱰᱤ ᱦᱩᱰᱤᱧ ᱨᱤᱧ ᱧᱮᱞ ᱠᱟᱜ ᱛᱟᱦᱮᱸᱜ᱾ ᱜᱷᱩᱜᱤ ᱠᱚ ᱚᱰᱟᱣᱮᱜ ᱛᱟᱦᱮᱸᱜ ᱜᱷᱩᱜᱤ ᱢᱟᱨᱟᱝ ᱜᱷᱩᱜᱤ ᱜᱟᱰᱟᱨ ᱨᱮ᱾ ᱱᱮᱛᱟᱨ ᱫᱚ ᱛᱚ ᱡᱩᱫ ᱦᱚᱸ ᱵᱟᱠᱚ ᱡᱩᱛᱟ ᱟᱨ ᱚᱰᱟᱣ ᱦᱚᱸ ᱚᱝᱠᱟ ᱵᱟᱠᱚ ᱚᱰᱟᱣᱟ ᱜᱮᱭᱟ ᱾
ᱩᱸ ᱾
ᱦᱳᱭ ᱛᱟᱦᱮᱸ ᱚᱠᱛᱚ ᱦᱩᱭᱠᱟᱱ ᱛᱟᱞᱟᱝ ᱟᱫᱚ ᱯᱷᱳᱱᱤᱧ ᱜᱮᱜ ᱫᱟ᱾
ᱦᱮᱸ ᱦᱮᱸ ᱜᱮᱫ ᱢᱮ ᱢᱟ᱾